ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ ᱡᱚᱦᱟᱨ ᱜᱮ᱾
ᱟᱨ ᱛᱚᱵᱮ ᱪᱮᱫ ᱠᱚ ᱪᱮᱠᱟ ᱵᱟᱲᱟᱭ ᱦᱩᱭᱩᱜ ᱠᱟᱱᱟ ᱦᱮᱸᱥᱮ?
ᱪᱮᱠᱟ ᱫᱚ ᱪᱮᱫ ᱦᱚᱸ ᱵᱟᱝ ᱪᱮᱠᱟ ᱦᱩᱭᱩᱜ ᱠᱟᱱᱟ ᱦᱚᱸᱜᱼᱚᱭ ᱱᱚᱝᱠᱟ᱾ ᱥᱮᱛᱟᱜ ᱵᱮᱲᱟ ᱵᱮᱨᱮᱫ ᱠᱟᱛᱮᱜ ᱫᱟᱹᱛᱟᱹᱱᱤ ᱦᱩᱛᱩᱢ ᱥᱟᱯᱷᱟ ᱠᱟᱛᱮᱜ ᱦᱮᱸᱼᱼ
ᱤᱧ ᱦᱚᱸ ᱱᱚᱜᱼᱚᱭ ᱫᱟᱹᱛᱟᱹᱱᱤ ᱠᱚᱜᱮ ᱵᱵᱷᱩᱛ ᱤᱡ ᱤᱡ ᱱᱤ ᱵᱟᱲᱟ ᱦᱩᱭᱩᱜ ᱠᱟᱱᱟ ᱦᱟᱸᱜ ᱟᱨᱮ ᱥᱮ ᱱᱟᱯᱟᱭ ᱵᱟᱲᱟ ᱜᱮᱭᱟ ᱯᱮ ᱦᱟᱸᱜ ᱡᱚᱛᱚ ᱦᱚᱲ ᱜᱮ
ᱦᱮᱸ ᱱᱤᱭᱟ. ᱜᱷᱟ. ᱲᱤᱡ ᱡᱷᱚᱡᱤᱛ ᱚᱠᱛᱚ ᱱᱟᱯᱟᱭ ᱵᱟᱲᱟ ᱜᱮᱭᱟᱞᱮ ᱟᱨᱠᱤ ᱟᱯᱮ ᱚᱠᱟ ᱞᱮᱠᱟ
ᱟᱪᱪᱷᱟ ᱟᱪᱪᱷᱟ ᱟᱞᱮ ᱦᱚᱸ ᱱᱚᱜᱼᱚᱭ ᱱᱤᱛᱳᱜ ᱫᱷᱟᱹᱵᱤᱡ ᱢᱟ ᱱᱟᱯᱟᱭ ᱜᱮ ᱢᱮᱱᱟᱜ ᱞᱮ ᱦᱟᱸᱜ ᱟᱨ ᱱᱚᱝᱠᱟ ᱜᱮ ᱡᱮᱢᱚᱱ ᱵᱚᱱ ᱛᱟᱦᱮᱱ ᱢᱚᱡᱽ ᱦᱩᱭᱩᱜᱼᱟ
ᱟᱨ ᱛᱚᱵᱮ ᱱᱮᱛᱟᱨ ᱢᱟ ᱦᱩᱲᱩ ᱟᱯᱷᱚᱨ, ᱠᱚ ᱦᱩᱭ ᱵᱟᱲᱟᱭᱱᱟ ᱥᱮ ᱵᱟᱝ ᱦᱩᱭ ᱠᱟᱱᱟ? ᱟᱞᱮ ᱥᱮᱫ ᱢᱟ ᱱᱚᱭ ᱦᱩᱲᱩ ᱟᱯᱷᱚᱨ ᱠᱚ ᱦᱩᱭ ᱵᱟᱲᱟᱣ ᱠᱟᱱᱟ ᱦᱟᱸᱜ ᱟᱨ ᱱᱚᱜ-ᱚᱭ ᱜᱟᱹᱪᱷᱤ ᱠᱚ ᱦᱟᱨᱟ ᱧᱚᱜ ᱠᱟᱱᱟ ᱦᱟᱸᱜ ᱟᱨ ᱢᱤᱫ ᱦᱟᱯ ᱛᱟ ᱠᱷᱟᱱ ᱜᱮ ᱦᱟᱜ ᱱᱚᱝᱠᱟ ᱫᱟᱜ ᱞᱮᱠᱷᱟᱡ ᱮ ᱵᱩᱡᱷᱟᱹᱣ ᱢᱮ ᱱᱚᱣᱟ ᱠᱟᱹᱢᱤ ᱫᱤᱱ ᱛᱤᱭᱟᱹ ᱠᱚᱣᱟ ᱢᱟᱱᱮ ᱦᱳᱲᱩ ᱨᱚᱦᱚᱭ ᱠᱚ ᱮᱛᱚᱦᱚᱵᱚᱣᱟᱜ-ᱟ ᱦᱟᱸᱜ ᱟᱫᱚ ᱟᱯᱮ ᱥᱮᱱᱟᱜ ᱯᱚᱨᱤᱥᱛᱷᱤᱛᱤ ᱠᱚ ᱪᱮᱫ ᱠᱟᱱᱟ ᱱᱤᱛᱳᱜ-ᱟᱜ
ᱦᱩᱸ ᱟᱞᱮ ᱥᱮᱫ ᱦᱚ ᱢᱚᱴᱟᱢᱩᱴᱤ ᱜᱟᱱᱚᱜ ᱠᱟᱱ ᱜᱮ ᱱᱚᱣᱟ ᱦᱩᱲᱩ ᱨᱚᱦᱚᱭ ᱠᱚᱫᱚ ᱟᱞᱮ ᱦᱚᱸ ᱚᱱᱟ ᱨᱮᱱᱟᱜ ᱜᱮ ᱪᱮᱫ ᱠᱚ ᱞᱟᱹᱭ ᱟ ᱩᱭᱦᱟᱹᱨ ᱵᱷᱟᱵᱱᱟ ᱪᱟᱞᱟᱜ ᱠᱟᱱᱟ ᱪᱮᱫ ᱞᱮᱠᱟ ᱠᱟᱛᱮ ᱪᱤᱠᱟᱹᱭ ᱦᱩᱭᱩᱜ-ᱟ ᱵᱟᱝ ᱪᱤᱠ ᱪᱤᱠᱟ. ᱭ ᱦᱩᱭᱩᱜ-ᱟ ᱦᱮ ᱥᱮ
ᱟᱫᱚ ᱢᱟᱱᱮ ᱮᱨ ᱟᱯᱷᱚᱨ ᱠᱚᱫᱚ ᱦᱩᱭ ᱵᱟᱲᱟ ᱠᱟᱱᱟ ᱦᱟᱸᱜ ᱥᱮ ᱵᱟᱝ?
ᱦᱮᱸ ᱮᱨ ᱟᱯᱷᱚᱨ ᱫᱚ ᱦᱩᱭᱛᱟᱲ ᱠᱟᱱᱟ᱾ ᱟᱨ ᱡᱩᱫᱤ ᱧᱮᱞ ᱠᱟᱛᱮᱫ ᱚᱱᱟ ᱫᱚ ᱚᱠᱟᱞᱮᱠᱟ ᱡᱩᱫᱤ ᱠᱚᱢᱚᱜ ᱠᱷᱟᱱ ᱪᱮᱫ ᱞᱮᱠᱟ ᱚᱢᱚᱱᱚᱜ ᱠᱟᱱᱟ ᱦᱮᱡ ᱠᱟᱱᱟ ᱠᱟᱛᱷᱟ ᱤᱱᱟ. ᱛᱟᱭᱚᱢ ᱠᱚᱢ ᱞᱮᱱᱠᱷᱟᱱ ᱫᱚ ᱩᱱᱫᱚ ᱟᱨᱚ ᱮᱨ ᱟᱯᱷᱚᱨ ᱦᱩᱭᱩᱜ-ᱟ ᱵᱟᱠᱷᱟᱱ ᱫᱚ ᱮᱭ
ᱟᱪᱪᱷᱟ ᱟᱪᱪᱷᱟ ᱦᱮᱸ ᱦᱮᱸ ᱟᱨ ᱛᱚᱵᱮ ᱫᱟᱜ ᱨᱮᱱᱟᱜ ᱵᱮᱵᱚᱥᱛᱷᱟ ᱫᱚ ᱪᱮᱫ ᱞᱮᱠᱟ? ᱟᱯᱮ ᱥᱮᱫ ᱫᱚ ᱟᱞᱮ ᱥᱮᱱᱟᱜ ᱚᱱᱟ ᱠᱚ ᱞᱟᱦᱟ ᱨᱮᱧ ᱞᱟᱹᱭ ᱞᱮᱠᱷᱟ ᱟᱞᱮ ᱥᱮᱫ ᱢᱟ ᱫᱟᱜ ᱨᱮᱱᱟᱜ ᱟᱹᱰᱤ ᱟᱠᱟᱞ ᱞᱮᱠᱟᱢ ᱢᱮᱱ ᱫᱟᱲᱮᱭᱟᱜ-ᱟ ᱱᱚᱝᱠᱟ ᱱᱚᱣᱟ ᱦᱩᱲᱩ ᱟᱯᱷᱚᱨ ᱥᱮ ᱨᱚᱦᱚᱭ ᱠᱚᱦᱚᱸ ᱟᱞᱮᱫᱚ ᱥᱮᱨᱢᱟ ᱫᱟᱜ ᱡᱟ. ᱲᱤ ᱵᱷᱚᱨᱥᱟ ᱜᱮ ᱢᱮᱱᱟᱜ ᱞᱮᱭᱟ ᱦᱟᱸᱜ ᱟᱨ ᱡᱚᱠᱷᱚᱱ ᱥᱮ ᱡᱟᱦᱟᱸ ᱛᱤ ᱱᱚᱝᱠᱟ ᱥᱮᱨᱢᱟ ᱫᱟᱜ ᱡᱟᱹᱲᱤ ᱵᱟᱭ ᱫᱟᱜᱟ ᱛᱚᱵᱮ ᱢᱮᱱᱢᱮ ᱟᱞᱮ ᱥᱮᱫ ᱫᱚ ᱚᱱᱠᱟ ᱟᱠᱟᱞ ᱠᱟᱯᱲᱟᱣ ᱱᱟᱣ ᱡᱟᱦᱟᱱᱟᱜ ᱚᱱᱠᱟ ᱪᱟᱥ ᱵᱟᱥ ᱜᱮ ᱵᱟᱝ ᱦᱩᱭᱩᱜ-ᱟ ᱛᱚ ᱟᱯᱮ ᱥᱮᱱᱟᱜ ᱪᱮᱫ ᱞᱮᱠᱟ ᱫᱟᱜ ᱨᱮᱱᱟᱜ ᱥᱩᱵᱤᱫᱷᱟ ᱠᱩ
ᱦᱮᱸ ᱟᱞᱮ ᱥᱮᱫ ᱧᱮᱞᱚᱜᱚᱜ ᱠᱟᱱᱟ ᱥᱩᱵᱤᱫᱟ ᱫᱚ ᱦᱮᱱᱟᱜ ᱟᱠᱟᱜ ᱜᱮᱭᱟ ᱟᱹᱰᱤ ᱢᱚᱸᱡᱽ ᱜᱮ᱾ ᱱᱟᱯᱟᱭ ᱫᱷᱟᱨᱟ ᱛᱮᱜᱮ ᱟᱞᱮ ᱫᱚ ᱚᱱᱠᱟ ᱜᱮ ᱥᱤᱨᱡᱚᱱᱤᱭᱟᱹ ᱟᱹᱜᱩ ᱠᱟᱜ ᱞᱮᱭᱟ ᱱᱤᱭᱟᱹ ᱡᱟᱭᱜᱟ ᱨᱮ
ᱦᱩ ᱦᱩ
ᱤᱱᱟᱹ ᱥᱟᱶᱛᱮ ᱵᱤᱜᱽᱜᱟᱱᱤᱠ ᱠᱚᱣᱟᱜ ᱦᱚᱸ ᱢᱤᱫᱴᱟᱝ ᱥᱟᱬᱮᱥᱤᱭᱟᱹ ᱠᱚᱣᱟᱜ ᱡᱟᱦᱟᱸ ᱮᱱᱮᱢ ᱢᱮᱱᱟ ᱦᱮᱱᱟᱜ ᱟᱠᱟᱫᱟ ᱚᱱᱟᱠᱟᱨᱮ ᱤᱧᱦᱚᱸ ᱟᱹᱰᱤ ᱜᱮ ᱥᱟᱨᱦᱟᱣ ᱤᱧ ᱪᱟᱞ ᱟᱠᱚᱣᱟ ᱩᱱᱠᱩ ᱡᱩᱫᱤ ᱱᱚᱣᱟ ᱡᱚᱱᱛᱨᱚᱯᱟᱹᱛᱤ ᱥᱮ ᱡᱤᱱᱤᱥ ᱠᱚ ᱵᱟᱝ ᱠᱚ ᱩᱰᱩᱝ ᱫᱟᱲᱮ ᱠᱮᱭᱟ ᱦᱳᱭᱛᱚ ᱤᱱᱟᱹ ᱞᱮᱠᱟ ᱨᱮ ᱟᱞᱮ ᱵᱟᱝᱞᱮ ᱧᱟᱢ ᱠᱮᱭᱟ ᱱᱩᱱᱟᱹᱜ ᱫᱟᱜ ᱨᱮᱱᱟᱜ ᱥᱩᱵᱤᱫᱷᱟ ᱠᱚ
ᱟᱪᱪᱷᱟ ᱟᱪᱪᱷᱟ ᱢᱟᱱᱮ ᱟᱯᱮ ᱫᱚ ᱡᱟᱦᱱᱟᱜ ᱚᱱᱟ ᱯᱟᱢᱯ ᱠᱚ ᱥᱮ ᱵᱳᱨᱤᱝ ᱮᱢᱟᱱ ᱩᱱᱠᱩ ᱠᱚ ᱵᱟᱹᱭᱥᱟᱹᱣ ᱠᱟᱜ ᱯᱮ ᱦᱟᱸᱜ ᱥᱮ ᱵᱟᱝ
ᱦᱳᱭ ᱦᱳᱭ ᱟᱨ ᱟᱞᱮ ᱛᱮᱦᱚᱸᱞᱮ ᱵᱟᱹᱭᱥᱟᱹᱣ ᱠᱟᱣᱱᱤ ᱜᱮᱭᱟ᱾
ᱟᱪᱪᱷᱟ ᱟᱪᱪᱷᱟ ᱟᱞᱮ ᱥᱮᱫ ᱢᱟ ᱫᱟᱜ ᱢᱟ ᱟᱹᱰᱤ ᱠᱷᱟᱫᱽᱨᱤᱧ ᱨᱮ ᱢᱮᱱᱟᱜ-ᱟ ᱢᱟᱱᱮ ᱚᱱᱠᱟ ᱯᱟᱸᱪᱥᱚ ᱠᱷᱚᱱ ᱪᱮᱛᱟᱱ ᱟᱫᱚᱢ ᱡᱟᱭᱜᱟᱨᱮ ᱟᱴᱥᱚ ᱯᱷᱤᱴ ᱚᱱᱮ ᱚᱱᱠᱟ ᱦᱚᱸ ᱢᱮᱱᱟᱜ-ᱟ ᱟᱫᱚ ᱟᱯᱱᱟᱨ ᱛᱮᱢ ᱵᱳᱨᱤᱝ ᱦᱚᱪᱚᱭ ᱠᱷᱟᱱᱡ ᱢᱟ ᱟᱹᱰᱤ ᱡᱟᱹᱥᱛᱤ ᱠᱷᱚᱨᱪᱟ ᱢᱮᱱᱟᱜ-ᱟ ᱛᱚ ᱚᱱᱟ ᱠᱷᱟᱹᱛᱤᱨ ᱛᱮ ᱢᱤᱫᱵᱟᱨ ᱵᱟᱨ ᱦᱚᱲ ᱜᱮᱠᱚ ᱵᱳᱨᱤᱝ ᱵᱟᱲᱟ ᱠᱟᱫᱟ ᱵᱟᱝᱠᱷᱟᱡ ᱫᱚ ᱵᱟᱠᱚ ᱵᱳᱚᱨᱤᱝ ᱫᱟ ᱦᱟᱸᱜ
ᱦᱮᱸ ᱟᱞᱮᱥᱮᱫ ᱫᱚ ᱧᱮᱞᱚᱜᱚᱜ ᱠᱟᱱᱟ ᱫᱚᱢᱮᱠᱴᱟ ᱚᱱᱠᱟ ᱠᱷᱚᱨᱪᱟ ᱪᱮᱫ ᱦᱚᱸ ᱵᱟᱹᱱᱩᱜ ᱠᱟᱫᱟ ᱦᱮ ᱛᱷᱚᱲᱟ ᱠᱷᱚᱨᱪᱟ ᱞᱮᱠᱷᱟᱱ ᱜᱮ ᱟᱨᱠᱤ ᱱᱟᱥᱮᱱᱟᱜ ᱱᱟᱥᱮ ᱛᱮᱜᱮ ᱦᱩᱭ ᱤᱫᱤᱜ ᱠᱟᱱᱟ ᱟᱨᱠᱤ ᱦᱮᱭᱥᱮ
ᱦᱩᱸ ᱦᱩᱸ ᱢᱟᱱᱮ ᱟᱯᱮ ᱥᱮᱫ ᱫᱚ ᱪᱮᱛᱟᱱ ᱢᱟᱪᱷᱟ ᱧᱚᱜ ᱨᱮ ᱫᱟᱜ ᱯᱟᱥᱮ ᱢᱮᱱᱟᱜ-ᱟ ᱥᱮ ᱵᱟᱝ
ᱦᱳᱭ ᱦᱳᱭ
ᱟᱪᱪᱷᱟ ᱟᱪᱪᱷᱟ ᱟᱨ ᱛᱚᱵᱮ ᱟᱯᱮ ᱥᱮᱱᱟᱜ ᱫᱟᱜ ᱨᱮᱱᱟᱜ ᱥᱩᱵᱤᱫᱷᱟ ᱢᱮᱱᱟᱜ ᱠᱷᱟᱱ ᱫᱚ ᱵᱟᱨ ᱫᱷᱟᱣ ᱯᱮ ᱪᱟᱥ ᱫᱟ ᱦᱟᱸᱜ ᱥᱮ ᱪᱮᱫ ᱞᱮᱠᱟ?
ᱦᱮᱸ ᱪᱟᱥ ᱵᱟᱲᱟ ᱫᱚ ᱵᱟᱲᱟ ᱫᱚ ᱥᱟᱱᱟᱢᱟᱜ ᱠᱷᱮᱛ ᱠᱚᱫᱚ ᱵᱟᱝ ᱢᱤᱫ ᱵᱟᱨ ᱟᱨᱠᱤ
ᱦᱮᱸ ᱦᱮᱸ
ᱵᱟᱝ ᱵᱚᱞᱮ ᱡᱟᱭᱜᱟ ᱡᱟᱭᱜᱟ ᱨᱮ ᱱᱚᱝᱠᱟ ᱚᱠᱟ ᱚᱠᱟ ᱠᱚᱨᱮ ᱡᱟᱭᱜᱟᱨᱮ ᱫᱟᱜ ᱨᱮᱱᱟᱜ ᱥᱩᱵᱤᱫᱷᱟ ᱢᱚᱡᱽ ᱜᱮ ᱢᱮᱱᱟᱜ-ᱟ ᱟᱫᱚ ᱚᱱᱠᱟ ᱚᱱᱛᱮ ᱫᱚ ᱦᱟᱸᱜ ᱢᱤᱫ ᱥᱮᱨᱢᱟ ᱨᱮ ᱥᱮ ᱢᱤᱫ ᱵᱚᱪᱷᱚᱨ ᱨᱮ ᱵᱟᱨ ᱫᱷᱟᱣ ᱠᱚ ᱪᱟᱥᱚᱜ ᱠᱟᱱᱟ ᱱᱚᱣᱟ ᱦᱩᱲᱩ ᱟᱨ ᱟᱞᱮ ᱥᱮ ᱛᱮᱢᱟ ᱱᱚᱜ-ᱚᱭ ᱤᱧ ᱞᱟᱹᱭ ᱠᱮᱫ ᱞᱮᱠᱟ ᱠᱤ ᱵᱚᱞᱮ ᱥᱮᱨᱢᱟ ᱫᱟᱜ ᱡᱟᱹᱲᱤ ᱵᱷᱚᱨᱥᱟ ᱢᱮᱱᱟᱜ ᱞᱮᱭᱟ ᱛᱚ ᱚᱱᱟ ᱠᱷᱟᱹᱛᱤᱨ ᱛᱮᱦᱟᱸᱜ ᱢᱤᱫ ᱫᱷᱟᱣ ᱜᱮᱞᱮ ᱪᱟᱥᱚᱜ ᱠᱟᱱᱟ ᱟᱨ ᱱᱚᱣᱟ ᱨᱮᱭᱟᱲ ᱫᱤᱱ ᱫᱚ ᱪᱟᱥᱚᱜ ᱜᱮᱭᱟᱞᱮ ᱢᱮᱱᱠᱷᱟᱱ ᱦᱩᱲᱩ ᱫᱚ ᱵᱟᱝ ᱦᱟᱸᱜ, ᱱᱚᱣᱟ ᱛᱩᱲᱤ ᱥᱮ ᱥᱚᱵᱽᱡᱤ ᱮᱢᱟᱱ ᱠᱚ, ᱥᱮ ᱱᱚᱣᱟ ᱫᱟᱹᱞ ᱡᱟᱹᱥᱛᱤ ᱞᱮ ᱪᱟᱥᱚᱜ-ᱟ ᱱᱚᱛᱮ ᱫᱚ ᱢᱟᱹᱥᱨᱤ ᱠᱩ, ᱵᱷᱩᱴ ᱠᱩ,
ᱟᱪᱪᱷᱟ
ᱟᱨ ᱦᱚᱲᱮᱡ ᱠᱚ ᱠᱤᱥᱟᱹᱨᱤ ᱚᱱᱮ ᱚᱱᱠᱟ ᱫᱷᱟᱨᱟ
ᱟᱪᱪᱷᱟ
ᱟᱯᱮᱥᱮᱫ ᱫᱚ ᱪᱮᱫ ᱞᱮᱠᱟ ᱦᱟᱸᱜ?
ᱦᱮᱸ ᱟᱞᱮ ᱥᱮᱫ ᱦᱚᱸ ᱱᱤᱭᱟᱹ ᱜᱷᱟᱹᱲᱤᱡ ᱫᱚ ᱢᱚᱴᱟᱢᱩᱴᱤ ᱦᱩᱭᱩᱜ ᱠᱟᱱ ᱜᱮᱭᱟ ᱵᱟᱝ ᱫᱚ ᱵᱟᱝ ᱟᱫᱚ ᱚᱠᱛᱚ ᱪᱮᱛᱟᱱ ᱱᱤᱨᱵᱷᱚᱨᱚᱜ ᱠᱟᱱᱟ ᱚᱠᱟ ᱚᱠᱛᱚ ᱚᱠᱟ ᱞᱮᱠᱟᱱᱟᱜ ᱠᱟᱱᱟ ᱤᱱᱠᱟᱹᱜᱮ ᱟᱨᱠᱤ ᱥᱤᱡᱤᱱ ᱨᱮᱱᱟᱜ ᱡᱟᱦᱟᱸ ᱵᱚᱱ ᱞᱟᱹᱭᱮᱫ ᱫᱚ ᱦᱮᱸᱥᱮ᱾ ᱚᱱᱟ ᱥᱤᱡᱤᱱ ᱨᱮᱱᱟᱜ ᱞᱮᱠᱟᱛᱮᱜᱮ ᱱᱤᱡᱮ ᱦᱚᱸ ᱚᱱᱟ ᱥᱟᱶᱛᱮ ᱯᱟᱱᱛᱮ ᱤᱫᱤ ᱦᱩᱭᱩᱜ ᱠᱟᱱᱟ ᱟᱨᱠᱤ᱾
ᱟᱪᱪᱷᱟ ᱟᱪᱪᱷᱟ ᱦᱩᱸ ᱦᱩᱸ ᱟᱨ ᱛᱚᱵᱮ ᱚᱱᱟ ᱨᱮᱭᱟᱲ ᱫᱤᱱ ᱥᱮ ᱩᱱ ᱡᱩᱠᱷᱟ ᱫᱚ ᱦᱟᱸᱜ ᱵᱟᱯᱮ ᱪᱟᱥ ᱫᱟ? ᱱᱚᱣᱟ ᱢᱟᱱᱮ ᱡᱟᱹᱯᱩᱫ ᱨᱮᱱᱟᱜ ᱦᱩᱲᱩ ᱠᱚ ᱤᱨ ᱠᱟᱛᱮᱜ ᱥᱮ ᱜᱮᱫ ᱠᱟᱛᱜ ᱦᱟᱸᱜ ᱫᱚᱦᱲᱟ ᱛᱮᱯᱮ ᱪᱟᱥ ᱫᱟ ᱥᱮ ᱵᱟᱝ?
ᱦᱮᱸ ᱪᱟᱥ ᱫᱚ ᱦᱩᱭᱩᱜ ᱠᱟᱱ ᱜᱮᱭᱟ ᱵᱟᱝ ᱫᱚ ᱵᱟᱝ
ᱦᱮᱸ ᱦᱩᱸ ᱢᱟᱱᱮ ᱮᱴᱟᱜ ᱪᱟᱥ ᱢᱟ ᱦᱩᱭᱩᱜ ᱜᱮ ᱡᱮᱥᱮ ᱱᱚᱣᱟ ᱟᱞᱮ ᱥᱮᱫ ᱢᱟ ᱦᱩᱭᱩᱜ ᱱᱚᱝᱠᱟ ᱛᱩᱲᱤ ᱠᱩ, ᱥᱮ ᱚᱱᱮᱧ ᱞᱟᱹᱭ ᱠᱮᱫ ᱫᱟᱹᱞ ᱮᱢᱟᱱ ᱠᱚ ᱦᱟᱸᱜ ᱢᱮᱱᱠᱷᱟᱱ ᱫᱚᱥᱟᱨ ᱫᱷᱚᱢ ᱛᱮᱫᱚ ᱦᱟᱸᱜ ᱟᱞᱮᱥᱮᱫ ᱫᱚ ᱦᱩᱲᱩ ᱫᱚ ᱪᱟᱥ ᱫᱚ ᱵᱟᱝ ᱜᱟᱱᱚᱜ-ᱟ ᱮᱱᱛᱮᱫ ᱦᱩᱲᱩ ᱪᱟᱥ ᱫᱚᱵᱚᱱ ᱵᱟᱲᱟᱭ ᱜᱮᱭᱟ ᱟᱹᱰᱤ ᱡᱟᱹᱥᱛᱤ ᱜᱮ ᱫᱟᱜ ᱠᱷᱟᱨᱪᱟᱜ-ᱟ ᱛᱚ ᱫᱟᱜ ᱨᱮᱱᱟᱜ ᱥᱩᱵᱤᱫᱷᱟ ᱟᱞᱮ ᱵᱟᱹᱱᱩᱜ ᱚᱱᱟ ᱠᱷᱟᱹᱛᱤᱨ ᱛᱮ ᱱᱚᱣᱟ ᱨᱮᱭᱟᱲ ᱫᱤᱱ ᱡᱚᱠᱷᱟᱡ ᱫᱚ ᱵᱟᱝ ᱪᱟᱥᱚᱜ-ᱟ ᱡᱟᱭᱜᱟ ᱡᱟᱭᱜᱟ ᱨᱤᱧ ᱟᱸᱡᱚᱢ ᱵᱟᱲᱟᱣ ᱠᱟᱫᱟ ᱵᱚᱞᱮ ᱨᱮᱭᱟᱲ ᱫᱤᱱ ᱦᱚᱸᱠᱚ ᱪᱟᱥ ᱜᱮᱭᱟ ᱟᱫᱚᱢ ᱡᱟᱭᱜᱟ ᱨᱮᱢᱟ ᱚᱱᱠᱟ ᱦᱚᱧ ᱧᱮᱞ ᱵᱟᱲᱟᱣ ᱠᱟᱫᱟ ᱡᱮ ᱯᱮ ᱫᱷᱟᱣ ᱠᱚ ᱪᱟᱥᱟ ᱢᱤᱫ ᱥᱮᱨᱢᱟᱨ ᱨᱮ ᱥᱮ ᱢᱤᱫ ᱵᱚ ᱨᱮ ᱦᱟᱜ ᱛᱚ ᱟᱯᱮᱥᱮᱫ ᱚᱱᱠᱟ ᱥᱩᱵᱤᱫᱷᱟ ᱢᱮᱱᱟᱜ-ᱟ?
ᱦᱮᱸ ᱥᱩᱵᱤᱫᱷᱟ ᱫᱚ ᱦᱮᱱᱟᱜ ᱟᱠᱟᱫᱟ ᱟᱫᱚ ᱡᱟᱦᱟᱸᱭ ᱡᱟᱦᱟᱸ ᱞᱮᱠᱟ ᱠᱚ ᱫᱟᱲᱮᱭᱟᱜ ᱠᱟᱱᱟ ᱥᱟᱱᱟᱢ ᱦᱚᱲ ᱛᱚ ᱥᱟᱱᱟᱢ ᱞᱮᱠᱟ ᱵᱟᱵᱚᱱ ᱫᱟᱲᱮᱭᱟᱜ-ᱟ ᱟᱨ ᱦᱮᱱᱟᱜ ᱠᱟᱜ ᱨᱮᱦᱚᱸ ᱱᱤᱝᱠᱟᱹ ᱫᱚ ᱵᱟᱝ ᱠᱟᱱᱟ ᱡᱮ ᱢᱮᱫᱴᱟᱝ ᱜᱮ ᱫᱚᱨᱭᱟ ᱞᱮᱠᱟᱱ ᱜᱮᱭᱟ, ᱥᱟᱱᱟᱢ ᱡᱟᱭᱜᱟ ᱫᱷᱟᱨᱮ ᱜᱮ ᱥᱟᱱᱟᱢ ᱫᱷᱟᱨᱮ ᱜᱮ ᱨᱚᱦᱚᱭ ᱠᱚ ᱜᱟᱱᱚᱜ ᱜᱮᱭᱟ ᱡᱟᱦᱟᱸ ᱠᱚ ᱡᱟᱦᱟᱱ ᱡᱟᱭᱜᱟ ᱠᱚᱨᱮ ᱦᱳᱭᱛᱚ ᱧᱮᱞᱚ ᱜᱚᱜ ᱠᱟᱱᱟ ᱡᱮ ᱱᱚᱣᱟ ᱠᱚᱨᱮ ᱫᱚ ᱫᱟᱜ ᱧᱟᱢ ᱫᱟᱲᱮᱭᱟᱜ-ᱟ ᱦᱮᱸ ᱱᱚᱣᱟ ᱫᱷᱟᱨᱮ ᱫᱚ ᱱᱚᱣᱟ ᱠᱧ ᱨᱚᱦᱚᱭ ᱞᱮᱠᱷᱟᱱ ᱚᱱᱟ ᱠᱚᱧ ᱨᱚᱦᱚᱭ ᱞᱮᱠᱷᱟᱱ ᱱᱟᱯᱟᱭᱚᱜ ᱜᱮᱭᱟ ᱱᱤ ᱤ ᱵᱷᱟᱵᱛᱮ ᱟᱨᱠᱤ ᱠᱚᱨᱟᱣ ᱦᱩᱭᱩᱜ ᱠᱟᱱᱟ ᱚᱠᱟ ᱴᱷᱮᱱ ᱩᱱ ᱥᱩᱢᱚᱭ ᱫᱚ ᱢᱟᱱᱮ ᱥᱤᱡᱤᱱ ᱱᱤᱛᱚᱜ ᱡᱟᱦᱟᱸ ᱵᱚᱱ ᱞᱟᱹᱭ ᱫᱚ ᱢᱤᱫᱴᱟᱝ ᱦᱩᱲᱩ ᱨᱚᱦᱚᱭ ᱥᱤᱡᱤᱱ ᱠᱟᱱᱟ ᱦᱮᱸ ᱱᱤᱛᱚᱜ ᱫᱟᱜ ᱠᱚ ᱡᱟᱦᱟᱸ ᱠᱚᱨᱮ ᱫᱚ ᱛᱚᱸᱵᱟᱜ ᱜᱮᱭᱟ ᱫᱟᱜ ᱜᱮ ᱛᱟᱦᱮᱱᱟ ᱚᱱᱛᱮ ᱚᱱᱟ ᱡᱟᱭᱜᱟ ᱨᱮᱛᱚ ᱧᱮᱞᱚᱜᱚᱜ ᱠᱟᱱᱟ ᱟᱢ ᱛᱚ ᱟᱨ ᱮᱴᱟᱜ ᱡᱤᱱᱤᱥ ᱛᱚ ᱟᱨ ᱵᱟᱢ ᱨᱚᱦᱚᱭ ᱫᱟᱲᱮᱭᱟᱜ ᱚᱸᱰᱮ ᱫᱚ ᱮᱠᱢᱟᱛᱨᱚ ᱦᱩᱲᱩ ᱜᱮ ᱨᱚᱦᱚᱭ ᱦᱩᱭᱩᱜᱼᱟ ᱦᱩᱸ ᱡᱟᱦᱟᱸ ᱡᱟᱭᱜᱟ ᱠᱮᱫᱟᱢ ᱵᱟᱹᱞᱤᱧᱚᱜ ᱦᱮᱱᱟᱜ ᱟᱠᱟᱫᱟ ᱦᱮᱸᱥᱮ ᱾ ᱛᱚ ᱚᱱᱟ ᱡᱟᱭᱜᱟ ᱨᱮ ᱧᱮᱞᱚᱜᱚᱜ ᱠᱟᱱᱟ ᱪᱮᱫ ᱪᱤᱠᱟᱹᱜᱼᱟ ᱾ ᱩᱱ ᱥᱚᱢᱚᱭ ᱡᱚᱸᱰᱨᱟ ᱠᱚ ᱠᱚ ᱪᱟᱥᱟ ᱥᱮ ᱚᱠᱚᱭ ᱛᱤᱞᱢᱤᱧ ᱠᱚ ᱪᱟᱥ ᱜᱮᱭᱟ ᱦᱮᱸ ᱥᱮ ᱚᱠᱚᱭ ᱦᱳᱛᱚ ᱧᱮᱞ ᱠᱚᱢ ᱮᱢᱚᱱ ᱥᱩᱨ ᱧᱚᱜ ᱡᱟᱭᱜᱟ ᱨᱮ ᱦᱮᱱᱟᱠᱟᱜ ᱟᱠᱟᱫ ᱛᱟᱠᱚ ᱩᱱᱠᱩ ᱫᱚ ᱥᱚᱵᱽᱡᱤ ᱦᱚᱸᱠᱚ ᱪᱟᱥᱟ ᱾ ᱢᱤᱫᱴᱟᱝ ᱦᱚᱲ ᱫᱚ ᱥᱤᱡᱤᱱ ᱟᱨ ᱚᱯᱷ ᱥᱤᱡᱤᱱ ᱚᱯᱷ ᱥᱤᱡᱤᱱ ᱨᱮ ᱡᱩᱫᱤ ᱡᱟᱦᱟᱸ ᱞᱮᱠᱟ ᱠᱟᱛᱮᱜ ᱡᱚ ᱵᱤᱞᱤᱢ ᱩᱰᱩᱝ ᱦᱚᱪᱚᱭᱟᱥᱮ ᱾ ᱚᱸᱰᱮ ᱫᱟᱢ ᱫᱚ ᱢᱟᱱᱮ ᱡᱟᱦᱟᱸ ᱠᱚ ᱞᱟᱹᱭ ᱫᱷᱟᱢ ᱠᱚᱫᱚ ᱟᱹᱰᱤ ᱡᱟᱹᱥᱛᱤ ᱾ ᱰᱷᱮᱨ ᱜᱮᱢ ᱧᱟᱢᱟ᱾
ᱚᱠᱟᱞᱮᱠᱟ ᱟᱫᱚ ᱱᱚᱜᱼᱚᱭ ᱦᱟᱸᱜ ᱥᱚᱵᱽᱡᱤ ᱮᱢᱟᱱ ᱵᱟᱵᱚᱫ ᱛᱮᱢ ᱞᱟᱹᱭ ᱠᱮᱫ ᱟᱫᱚ ᱟᱞᱮ ᱥᱮᱫ ᱦᱚᱸ ᱱᱮᱛᱟᱨ ᱫᱤᱱ ᱫᱚ ᱦᱟᱸᱜ ᱥᱟᱨᱫᱤ ᱦᱚᱸᱜ ᱱᱚᱣᱟ ᱥᱚᱵᱽᱡᱤ ᱮᱢᱟᱱ ᱠᱚᱦᱚᱸ ᱠᱚ ᱪᱟᱥ ᱮᱱᱛᱮᱜ ᱚᱠᱚᱭ ᱠᱚ ᱫᱟᱜ ᱢᱚᱴᱚᱨ ᱠᱚ ᱵᱟᱹᱭᱥᱟᱹᱣ ᱠᱟᱱᱟ ᱾ ᱟᱫᱚ ᱟᱯᱱᱟᱨ ᱡᱚᱢ ᱢᱚᱛᱚᱡ ᱞᱟᱹᱜᱤᱫ ᱫᱚ ᱦᱟᱸᱜ ᱵᱟᱝ ᱱᱚᱝᱠᱟ ᱵᱤᱡᱽᱱᱮᱥ ᱞᱟᱹᱜᱤᱫ ᱠᱚ ᱪᱟᱥᱫᱟ ᱡᱟᱹᱥᱛᱤ ᱫᱚ ᱾ ᱟᱨ ᱟᱹᱰᱤ ᱢᱚᱸᱡᱽ ᱱᱚᱝᱠᱟ ᱫᱟᱢ ᱠᱚᱠᱚ ᱧᱟᱢ ᱮᱫᱟ ᱾ ᱥᱮ ᱡᱚᱛᱚ ᱞᱮᱠᱟᱱᱟᱜ ᱥᱚᱵᱽᱡᱤ ᱠᱚ ᱪᱟᱥ ᱮᱫᱟ ᱵᱮᱸᱜᱟᱲ ᱠᱚ ᱴᱟᱢᱟᱴᱟᱨ ᱠᱚ ᱥᱮ ᱠᱚ ᱤᱪᱟᱹ ᱥᱮ ᱵᱷᱤᱱᱰᱤ ᱠᱚ ᱥᱮ ᱛᱤᱱᱟᱹᱜ ᱢᱮᱱᱟᱜᱼᱟ ᱛᱤᱱᱟᱹᱜ ᱪᱟᱥ ᱜᱟᱱᱚᱜᱼᱟ ᱚᱱᱠᱟᱱ ᱫᱷᱟᱨᱟ ᱟᱫᱚ ᱵᱤᱡᱽᱱᱮᱥ ᱞᱮᱠᱟ ᱠᱚ ᱪᱟᱥᱫᱟ ᱦᱟᱸᱜ ᱾ ᱪᱚᱞᱚ ᱟᱯᱮᱥᱮᱫ ᱟᱯᱱᱟᱨ ᱡᱚᱢ ᱞᱟᱹᱜᱤᱫ ᱠᱚ ᱪᱟᱥᱫᱟ ᱥᱮ ᱱᱚᱣᱟ ᱵᱤᱡᱽᱱᱮᱥ ᱞᱮᱠᱟᱛᱮ ᱦᱟᱸᱜ ᱾ ᱵᱟᱡᱟᱨ ᱨᱮ ᱟᱠᱷᱨᱤᱧ ᱞᱟᱹᱜᱤᱫ ᱥᱮ ᱪᱮᱫ ᱞᱮᱠᱟ
ᱦᱮᱸ ᱢᱤᱫᱴᱟᱝ ᱧᱮᱞᱚᱜᱚᱜ ᱠᱟᱱ ᱜᱮᱭᱟ᱾ ᱮᱸ ᱪᱮᱫ ᱠᱚ ᱞᱟᱹᱭᱟ ᱛᱤᱱᱟᱹᱜ ᱢᱟᱨᱟᱝ ᱡᱟᱭᱜᱟ ᱠᱟᱱᱟ ᱚᱱᱟ ᱧᱮᱞ ᱦᱩᱭᱩᱜᱼᱟ ᱾ ᱮᱸ ᱚᱱᱟ ᱠᱚᱨᱮᱱᱟᱜ ᱢᱟᱹᱧ ᱞᱟᱹᱭ ᱠᱟᱫ ᱮᱱᱟᱝ ᱨᱮ ᱚᱸᱰᱮᱱᱟᱜ ᱥᱟᱱᱟᱢᱟᱜ ᱾ ᱥᱩᱵᱤᱫᱟ ᱠᱚᱵᱚᱱ ᱧᱮᱞ ᱛᱤᱭᱠᱟᱵᱚᱱ ᱤᱱᱠᱟᱹ ᱞᱮᱠᱟ ᱠᱟᱛ ᱛᱮ ᱟᱫᱚ ᱧᱮᱞ ᱦᱩᱭᱩᱜᱼᱟ ᱡᱮ ᱤᱧ ᱱᱩᱱᱟᱹᱜ ᱨᱤᱧ ᱪᱟᱥ ᱞᱮᱠᱷᱟᱱ ᱩᱱᱟᱹᱜ ᱥᱟᱯᱷᱤᱥᱮᱱ ᱮᱢ ᱦᱩᱭᱩᱜ ᱛᱤᱧᱟᱹ ᱾ ᱱᱚᱣᱟ ᱱᱚᱣᱟ ᱚᱠᱟ ᱠᱚ ᱡᱟᱭᱜᱟ ᱨᱮ ᱤᱫᱤ ᱠᱟᱛᱮ ᱤᱧ ᱠᱤᱨᱤᱧ ᱟᱠᱷᱨᱤᱧ ᱠᱟᱜᱼᱟ ᱾ ᱚᱱᱟ ᱠᱚ ᱩᱭᱦᱟᱹᱨ ᱵᱷᱟᱵᱽᱱᱟ ᱠᱟᱛᱮᱜ ᱤᱱᱠᱟᱹ ᱞᱮᱠᱟᱛᱮ ᱾ ᱠᱚᱨᱟᱣ ᱦᱩᱭᱩᱜᱼᱟ ᱟᱨᱠᱤ ᱟᱫᱚ ᱥᱟᱱᱟᱢ ᱦᱚᱲ ᱛᱚ ᱚᱱᱠᱟ ᱫᱚ ᱵᱟᱝᱼ ᱧᱮᱞᱟᱠᱚ ᱚᱱᱟ ᱫᱚ ᱟᱨ ᱥᱟᱸᱜᱮ ᱦᱚᱲ ᱡᱩᱚᱫᱤᱢ ᱠᱚᱨᱟᱣᱟ ᱢᱤᱫ ᱥᱟᱶᱛᱮ ᱢᱤᱫ ᱞᱮᱠᱟᱱ ᱡᱤᱱᱤᱥ ᱚᱱᱟ ᱫᱚ ᱪᱟᱞᱟᱜ ᱵᱟᱝ ᱦᱩᱭᱩᱜᱼᱟ ᱥᱮ ᱪᱟᱞᱟᱜ ᱨᱮᱱᱟᱜ ᱪᱤᱱᱛᱟᱹ ᱵᱟᱝ ᱦᱩᱭᱩᱜᱼᱟ ᱚᱱᱟ ᱫᱚ ᱚᱲᱟᱜ ᱥᱩᱨ ᱛᱮᱜᱮ ᱠᱚ ᱟᱹᱜᱩᱭᱟᱠᱚ ᱜᱟᱹᱰᱤ ᱾ ᱰᱤ ᱚᱱᱟ ᱨᱮᱜᱮ ᱥᱟᱱᱟᱢ ᱦᱚᱲᱟᱜ ᱠᱚ ᱞᱟᱫᱮᱭᱟᱠᱚ ᱠᱤᱨᱤᱧ ᱠᱟᱛᱮ ᱾
ᱮᱠᱷᱟᱱ ᱦᱩᱸ ᱦᱩᱸ᱾
ᱟᱫᱚ ᱤᱧ ᱟᱢ ᱢᱚᱛᱚ ᱤᱧ ᱟᱢ ᱢᱚᱛᱚ ᱞᱮᱠᱟ ᱜᱮ ᱡᱩᱫᱤ ᱪᱟᱥ ᱟᱢ ᱾ ᱚᱱᱟ ᱫᱚ ᱧᱮᱞᱚᱜᱚᱜᱼᱟ ᱟᱢ ᱤᱰᱤᱨ ᱟᱹᱠᱷᱨᱤᱧ ᱨᱮᱱᱟᱜ ᱮᱢ ᱩᱭᱦᱟᱹᱨ ᱵᱷᱟᱵᱽᱱᱟ ᱛᱟᱦᱮᱱ ᱛᱟᱢᱟ᱾ ᱚᱠᱟᱨᱮᱧ ᱟᱹᱠᱷᱨᱤᱧᱟ ᱪᱮᱫ ᱞᱮᱠᱟ ᱠᱟᱛᱮᱧ ᱟᱹᱠᱷᱨᱤᱧᱟ ᱦᱮᱸ ᱥᱮ
ᱦᱮᱸ ᱚᱱᱮ ᱚᱱᱟᱦᱚᱸ ᱢᱤᱫᱴᱮᱱ ᱯᱚᱭᱮᱱᱴ ᱞᱮᱠᱟ ᱠᱟᱱ ᱜᱮᱭᱟ ᱾ ᱟᱫᱚ ᱥᱩᱨ ᱥᱩᱯᱩᱨ ᱨᱮ ᱵᱟᱡᱟᱨ ᱠᱚ ᱛᱟᱦᱮᱱ ᱠᱷᱟᱡ ᱥᱮ ᱦᱟᱴ ᱠᱚᱦᱩᱭᱩ ᱠᱷᱟᱡ ᱫᱚ ᱱᱟᱯᱟᱭ ᱜᱮ ᱚᱸᱰᱮᱢ ᱦᱚᱢ ᱤᱫᱤ ᱫᱟᱲᱮᱭᱟᱜ ᱜᱮᱭᱟᱢ ᱟᱫᱚ ᱟᱞᱮ ᱥᱮᱫ ᱦᱚᱸ ᱛᱚ ᱥᱩᱨ ᱥᱩᱯᱩᱨ ᱨᱮ ᱦᱟᱹᱴᱭᱟᱹ ᱠᱚ ᱦᱩᱭᱩᱜ ᱜᱮᱛᱮ ᱟᱫᱚ ᱚᱱᱛᱮ ᱦᱚᱸᱠᱚ ᱤᱫᱤᱭ ᱜᱮᱭᱟ᱾ ᱟᱨ ᱫᱚᱥᱟᱨ ᱢᱟ ᱢᱤᱫ ᱤᱭᱟᱹᱛᱮ ᱟᱫᱚ ᱩᱱᱠᱩ ᱫᱚ ᱵᱟᱠᱚ ᱪᱟᱥᱟ ᱡᱮ ᱤᱱᱵᱷᱮᱥᱴᱢᱮᱱᱴ ᱠᱷᱚᱨᱪᱟ ᱚᱠᱟ ᱫᱚ ᱮᱦᱚᱵ ᱨᱮ ᱞᱟᱜᱟᱜᱼᱟ ᱯᱚᱭᱥᱟ ᱚᱱᱮ ᱚᱱᱟ ᱟᱹᱰᱤ ᱡᱟᱹᱥᱛᱤ ᱵᱟᱹᱲᱛᱤ ᱠᱷᱚᱨᱪᱟ ᱞᱟᱜᱟᱜᱼᱟ ᱮᱱᱛᱮᱫ ᱛᱤᱱᱟᱹᱜ ᱮᱢ ᱠᱤᱨᱤᱧᱟ ᱱᱚᱣᱟ ᱪᱮᱫ ᱠᱚ ᱢᱮᱛᱟᱜᱼᱟ ᱟᱯᱷᱚᱨ ᱞᱟᱹᱜᱤᱫ ᱟᱫᱚ ᱚᱱᱮ ᱚᱱᱟ ᱠᱚᱦᱚᱸ ᱥᱟᱢᱟᱱ ᱠᱤᱨᱤᱧ ᱦᱩᱭᱩᱜ ᱛᱟᱢᱟ ᱟᱨ ᱚᱱᱟ ᱛᱟᱭᱱᱚᱢ ᱟᱨᱦᱚᱸ ᱵᱤᱥ ᱥᱮ ᱥᱟᱨ ᱠᱚᱦᱚᱸ ᱠᱤᱨᱤᱧ ᱦᱩᱭᱩᱜ ᱛᱟᱢᱟ ᱚᱱᱟ᱾ ᱦᱚᱸ ᱛᱤᱡᱩ ᱠᱚ ᱠᱷᱚᱡ ᱵᱟᱧᱪᱟᱣ ᱞᱟᱹᱜᱤᱫ ᱥᱮ ᱢᱚᱸᱡᱽ ᱛᱮ ᱦᱩᱭᱩᱜ ᱞᱟᱹᱜᱤᱫ ᱛᱚ ᱚᱱᱮ ᱚᱱᱟ ᱠᱚ ᱟᱭᱢᱟ ᱠᱷᱚᱨᱪᱟ ᱢᱮᱱᱟᱜᱼᱟ ᱛᱚ ᱡᱟᱦᱟᱸᱭ ᱠᱚᱫᱚ ᱱᱚᱣᱟ ᱨᱮᱠᱚ ᱵᱚᱛ ᱛᱚᱨᱚᱜᱼᱟ ᱡᱮ ᱡᱩᱫᱤᱧ ᱱᱚᱣᱟ ᱤᱱᱟᱹᱜ ᱡᱟᱹᱥᱛᱤᱧ ᱠᱷᱟᱨᱪᱟᱭᱟ, ᱟᱨ ᱛᱟᱭᱱᱚᱢ ᱛᱮ ᱡᱟᱦᱟᱸᱱᱟᱜ ᱮᱴᱠᱮᱴᱚᱬᱮ ᱨᱟᱠᱟᱵ ᱞᱮᱱᱠᱷᱟᱡ, ᱥᱮ ᱡᱟᱹᱥᱛᱤ ᱜᱮ ᱫᱟᱜ ᱞᱮᱠᱷᱟᱡ, ᱥᱮ ᱟᱨᱮᱞ ᱠᱚ ᱧᱩᱨᱦᱟᱹ ᱞᱮᱱᱠᱷᱟᱡ, ᱥᱮ ᱛᱤᱡᱩ ᱠᱚᱠᱚ ᱛᱤᱡᱩ ᱞᱮᱠᱷᱟᱡ᱾ ᱛᱚᱵᱮ ᱚᱱᱠᱟ ᱞᱚᱥ ᱞᱮᱠᱟᱱ ᱦᱩᱭᱩᱜᱼᱟ, ᱟᱫᱚ ᱚᱱᱮ ᱚᱱᱟ ᱵᱚᱛᱚᱨ ᱛᱮ ᱵᱟᱠᱚ ᱪᱟᱥ ᱮᱫᱟ ᱟᱞᱮ ᱥᱮᱫ ᱫᱚ ᱦᱟᱸᱜ᱾
ᱦᱮᱸ ᱠᱟᱛᱷᱟ ᱫᱚ ᱠᱟᱱ ᱜᱮᱭᱟ ᱵᱟᱝ ᱫᱚ ᱵᱟᱝ, ᱮᱸᱻ ᱥᱟᱱᱟᱢᱟᱜ ᱚᱱᱟ, ᱚᱱᱟ ᱵᱟᱨᱭᱟ ᱫᱚ ᱟᱹᱰᱤ ᱜᱮ ᱵᱚᱛᱚᱨᱟᱱᱟᱜ ᱜᱮ ᱠᱟᱱᱟ, ᱦᱮᱸ ᱥᱮ᱾
ᱮᱠᱟᱞ ᱮᱠᱟᱞ, ᱟᱨ ᱟᱯᱱᱟᱨ ᱞᱮᱠᱟᱢ ᱪᱟᱥ ᱞᱟᱹᱜᱤᱫ ᱛᱷᱚᱲᱟ ᱜᱟᱱ ᱫᱚ ᱞᱚᱥ ᱨᱮᱦᱚᱸ ᱟᱹᱰᱤ ᱡᱟᱹᱥᱛᱤ ᱫᱚ ᱤᱭᱟᱹ ᱵᱟᱹᱱᱩᱜᱼᱟ᱾ ᱟᱨ ᱡᱟᱹᱥᱛᱤ, ᱢᱟᱨᱟᱝ ᱡᱟᱭᱜᱟ ᱨᱮᱢ ᱪᱟᱥᱟ ᱟᱨ ᱤᱱᱟᱹᱜ ᱡᱟᱹᱥᱛᱤ ᱚᱱᱠᱟ ᱞᱚᱥ ᱦᱩᱭ ᱞᱮᱱᱠᱷᱟᱡ ᱫᱚ, ᱵᱷᱟᱵᱽᱱᱟ ᱦᱚᱸᱢ ᱵᱩᱡᱷᱟᱹᱣᱟ ᱟᱨ ᱪᱮᱫ ᱢᱮᱱᱟᱜ ᱛᱮ ᱟᱨ ᱨᱤᱠᱥ ᱛᱟᱦᱮᱸᱱᱟ ᱵᱚᱞᱮᱢ ᱢᱮᱱ ᱫᱟᱲᱮᱭᱟᱜᱼᱟ᱾ ᱟᱨ ᱵᱤᱡᱽᱱᱮᱥ ᱫᱚᱢ ᱢᱮᱱ ᱫᱟᱲᱮᱜ ᱠᱷᱟᱡ ᱫᱚ ᱵᱚᱞᱮ ᱡᱚᱛᱚ ᱨᱮᱜᱮ ᱨᱤᱠᱥ ᱛᱟᱦᱮᱸᱱᱟ ᱛᱤᱱᱟᱹᱜ ᱵᱤᱡᱽᱱᱮᱥ ᱚᱱᱟ ᱠᱚᱨᱮ ᱫᱚ ᱨᱤᱠᱥ ᱫᱚ ᱛᱟᱦᱮᱸᱱ ᱜᱮᱭᱟ ᱛᱚ ᱨᱤᱠᱥ ᱛᱚ ᱛᱮ ᱦᱟ ᱛᱟᱣ ᱦᱩᱭᱩᱜ ᱛᱟᱢ ᱜᱮᱭᱟ, ᱵᱟᱠᱷᱟᱡ ᱪᱮᱫ ᱞᱮᱠᱟᱢ ᱵᱤᱡᱽᱱᱮᱥᱟ᱾
ᱵᱟ ᱵᱟᱠᱚ ᱞᱟᱹᱭᱟ, ᱚᱱᱟ ᱵᱮᱵ ᱵᱮᱵᱽᱥᱟ ᱠᱟᱛᱷᱟ ᱨᱮᱫᱚ ᱦᱩᱭᱩᱜ ᱠᱟᱱᱟ ᱱᱳᱵᱵᱳᱭ ᱯᱟᱨᱥᱮᱱᱴ ᱨᱤᱠᱥ, ᱫᱚᱥ ᱯᱟᱨᱥᱮᱱ ᱦᱟᱞᱠᱟ ᱾ ᱵᱮ ᱞᱟᱵᱷ ᱦᱚᱸ ᱧᱮᱞᱚᱜᱚᱜᱼᱟ ᱚᱱᱠᱟ ᱜᱮ ᱱᱚᱵᱽᱵᱳᱭ ᱯᱟᱨᱥᱮᱱ ᱞᱟᱵᱽ ᱵᱟᱠᱷᱟᱱ ᱱᱚᱵᱽᱵᱳᱭ ᱯᱟᱨᱥᱮᱱᱴ ᱞᱚᱥ᱾
ᱢᱟᱱᱮ ᱚᱱᱟ ᱠᱟᱱ ᱜᱮᱭᱟ ᱦᱟᱸᱜ ᱡᱟᱹᱥᱛᱤ ᱞᱟᱵᱷᱮᱢ ᱠᱷᱚᱡᱚᱜ ᱠᱟᱱ ᱠᱷᱟᱡ ᱫᱚ ᱱᱚᱝᱠᱟ ᱨᱤᱠᱥ ᱦᱚᱸ ᱦᱟᱛᱟᱣ ᱦᱩᱭᱩᱜ ᱜᱮᱭᱟ, ᱥᱮ ᱵᱟᱝ?
ᱦᱮᱸ, ᱦᱳᱭ ᱠᱷᱟᱱ ᱦᱳᱭᱳᱜᱼᱟ ᱟᱨ ᱵᱟᱝᱠᱷᱟᱱ ᱫᱚ ᱮᱸᱜᱟ ᱠᱟᱹᱴᱩᱵ᱾ ᱟᱫᱚ ᱡᱷᱚᱛᱚ ᱠᱷᱚᱱᱟᱜ ᱧᱮᱞᱚᱜᱚᱜ ᱠᱟᱱ ᱱᱚᱣᱟ ᱵᱮᱵᱽᱥᱟ ᱛᱟᱞᱟ ᱨᱮᱦᱚᱸ ᱢᱤᱫ ᱠᱟᱛᱷᱟ ᱛᱤᱧ ᱞᱟᱹᱭ ᱫᱟᱲᱮᱭᱟᱜᱼᱟ, ᱡᱮ ᱛᱟᱞᱟ ᱨᱮᱱ ᱡᱟᱦᱟᱸᱭ ᱦᱮᱱᱟᱜ ᱠᱟᱫ ᱠᱚ ᱩᱱᱠᱩ ᱠᱚ ᱛᱤᱱᱟᱹᱜ ᱨᱟᱹᱥᱠᱟᱹ ᱡᱚᱝ ᱠᱟᱱᱟ᱾
ᱢᱟᱱᱮ ᱡᱟᱹᱥᱛᱤ ᱵᱟᱠᱚ ᱠᱷᱟᱨᱪᱟᱭᱮᱫᱟ ᱛᱷᱚᱲᱟ ᱜᱟᱱ ᱢᱤᱰᱤᱭᱟᱢ ᱢᱤᱰᱤᱭᱟᱢ ᱚᱱᱠᱟᱢ ᱢᱮᱱ ᱫᱟᱲᱮᱭᱟᱜᱼᱟ, ᱥᱮ ᱵᱟᱝ?
ᱮᱠᱵᱟᱨᱮ ᱩᱱᱤ ᱫᱚ ᱵᱟᱝ ᱠᱷᱟᱴᱟᱜ ᱦᱳᱭᱳᱜ ᱠᱟᱱ ᱛᱟᱭ, ᱵᱟᱝ ᱦᱟᱸᱰᱮ ᱯᱷᱟᱴᱟᱜ ᱦᱳᱭᱳᱜ ᱠᱟᱱ ᱛᱟᱭ, ᱚᱠᱟᱨᱮ ᱪᱮᱫ ᱵᱟᱝ ᱪᱤᱠᱟᱹ ᱤᱱᱠᱟᱹ ᱛᱮᱜᱮ ᱩᱱᱤᱭᱟᱜ ᱫᱚ ᱦᱩᱭᱩᱜ ᱠᱟᱱ ᱛᱟᱭᱟ᱾ ᱩᱱᱤ ᱫᱚ ᱢᱚᱪᱟ ᱠᱟᱛᱷᱟ ᱛᱮᱜᱮ ᱩᱱᱤ ᱫᱚ ᱵᱟᱠᱚ ᱞᱟᱹᱭᱟ ᱢᱟᱪᱷᱠᱷᱟᱱ ᱨᱮᱱ ᱡᱟᱦᱟᱸ ᱢᱤᱫ ᱠᱟᱛᱷᱟ ᱛᱮ ᱵᱚᱱ ᱢᱮᱛᱟ
ᱮᱠᱟᱞ ᱮᱠᱟᱞ ᱾
ᱩᱱᱠᱩᱣᱟᱜ ᱫᱚ ᱚᱝᱠᱟ ᱫᱚ ᱠᱷᱟᱹᱞᱤ ᱟᱭᱟᱜ ᱫᱚ ᱢᱚᱪᱟ, ᱟᱡ ᱫᱚ ᱦᱟᱱᱛᱮ ᱱᱟᱛᱮ ᱴᱨᱟᱱᱥᱯᱳᱨᱴ ᱨᱮᱜᱮ, ᱦᱮᱸ᱾ ᱟᱨ ᱴᱨᱟᱱᱥᱯᱳᱨᱴ ᱠᱟᱛᱮ ᱡᱟᱦᱟᱸᱭ ᱤᱫᱤ, ᱦᱮᱸ ᱡᱟᱦᱟᱸᱭ ᱤᱫᱤ ᱞᱟᱹᱜᱤᱫᱚᱜ ᱠᱟ ᱩᱱᱤᱴᱟᱜ ᱵᱮᱠᱛᱤᱭ ᱦᱤᱡᱩᱜ ᱟᱭ ᱩᱱᱤ ᱠᱚᱱᱴᱨᱟᱠᱴ ᱮᱭᱟᱭ, ᱟᱨ ᱟᱢ ᱟᱠᱷᱨᱤᱧ ᱞᱟᱹᱜᱤᱫᱚᱜ ᱠᱟᱱᱟᱢ ᱟᱢ ᱫᱚ ᱠᱷᱟᱴᱟᱣ ᱠᱟᱛᱮᱢ ᱟᱹᱠᱷᱨᱤᱧᱟ, ᱦᱮᱸ ᱥᱮ᱾ ᱴᱷᱤᱠ, ᱦᱟᱯᱮ ᱱᱟᱥᱮᱱᱟᱜ ᱢᱤᱫ ᱜᱷᱟᱲᱤᱡ ᱛᱟᱭᱚᱢ ᱯᱳᱱ ᱟᱢ